ᱦᱳᱭ ᱡᱚᱦᱟᱨ ᱜᱮ᱾
ᱦᱮᱸ ᱡᱚᱦᱟᱨ ᱜᱮ ᱡᱚᱦᱟᱨ ᱜᱮ, ᱵᱟᱝ ᱟᱸᱡᱚᱢᱚᱜ ᱠᱟᱱ ᱛᱟᱦᱮᱸᱱᱟ ᱩᱱᱟᱹᱜ ᱫᱚ ᱨᱚᱲ ᱠᱟᱹᱴᱤᱡ ᱦᱚᱸ᱾ ᱟᱵᱤᱱ ᱵᱮᱱ ᱟᱸᱡᱚᱢᱮᱫ ᱛᱟᱦᱮᱸᱫ ᱟᱹᱞᱤᱧ ᱡᱟᱦᱟᱸᱞᱤᱧ ᱞᱟᱹᱭᱮᱫ ᱛᱟᱦᱮᱸᱱ?
ᱚᱻ ᱵᱟᱝ ᱟᱸᱡᱚᱢᱚᱜ ᱠᱟᱱ ᱛᱟᱦᱮᱱᱟ ᱚᱱᱟᱛᱮ ᱟᱨ ᱱᱟᱦᱟᱜ ᱵᱟᱝ ᱤᱭᱟᱹᱜ ᱠᱟᱱ ᱛᱟᱦᱮᱱᱟ ᱦᱳᱭ ᱦᱳᱭ᱾
ᱦᱮᱸ ᱟᱞᱤᱧ ᱢᱟ ᱮᱠᱟᱞ ᱜᱮ ᱠᱟᱹᱴᱤᱡ ᱦᱚᱸ ᱵᱟᱝ ᱞᱤᱧ ᱟᱸᱡᱚᱢᱮᱫ ᱛᱟᱦᱮᱸᱱ ᱪᱮᱫ ᱜᱤ᱾
ᱚᱻ ᱚᱱᱟᱛᱮ ᱱᱟᱦᱟᱜ ᱵᱟᱞᱮ ᱚᱱᱟ ᱰᱤᱥᱴᱟᱵᱮᱫ ᱠᱟᱱ ᱛᱟᱦᱮᱱᱟᱭ᱾
ᱦᱮᱸ ᱦᱮᱸ ᱰᱤᱥᱴᱟᱵᱭᱮᱫ ᱮᱜᱼᱟᱭ ᱾
ᱦᱳᱭ ᱛᱟᱦᱞᱮ ᱛᱚᱵᱮ ᱟ ᱛᱟᱦᱚᱞᱮ ᱛᱟᱦᱚᱞᱮ ᱛᱚᱵᱮ ᱫᱟᱠᱟ ᱠᱩ ᱡᱚᱢ ᱵᱟᱲᱟ ᱦᱩᱭᱱᱟ ᱥᱮ ᱵᱟᱝ ᱥᱮᱛᱟᱜ ᱵᱮᱲᱟ? ᱟ ᱚᱠᱛᱮ ᱠᱚ ᱥᱮ ᱱᱟᱥᱛᱟ ᱠᱩ ᱦᱩᱭ ᱵᱟᱲᱟᱭᱮᱱᱟ ᱥᱮ ᱵᱟᱝ?
ᱟᱹᱣᱨᱤ ᱡᱚᱢ ᱠᱚᱫᱚ ᱟᱹᱣᱨᱤ ᱦᱩᱭᱩᱜ-ᱟ ᱦᱟᱸᱜ, ᱟᱫᱚ ᱵᱟᱹᱭ ᱵᱟᱹᱭᱛᱮ ᱡᱚᱢ ᱦᱩᱭᱩᱜ-ᱟ ᱥᱚᱭ ᱢᱟ ᱥᱮᱨᱮᱱ ᱜᱮᱭᱟ ᱥᱮᱛᱟᱜ ᱵᱮᱲᱟ ᱡᱚᱢ ᱨᱮᱱᱟᱜ ᱢᱟ᱾
ᱟᱫᱚ ᱟᱵᱤᱱᱟᱜ ᱜᱮ ᱡᱚᱢ ᱵᱟᱲᱟ ᱫᱚ ᱦᱩᱭ ᱱᱟ ᱥᱮ ᱵᱟᱝ?
ᱟ ᱟᱹᱞᱤᱧᱟᱜ ᱦᱚᱸ ᱱᱚᱜ-ᱚᱭ ᱪᱮᱫ ᱠᱚ ᱢᱮᱱᱟ ᱟᱹᱣᱨᱤ ᱡᱚᱢ ᱵᱟᱲᱟ ᱠᱚᱫᱚ ᱟᱹᱣᱨᱤ ᱦᱩᱭᱩᱜ-ᱟ᱾ ᱦᱩᱸ ᱟᱫᱚ ᱱᱤᱛ ᱦᱟᱸᱜ ᱱᱟ ᱡᱚᱢ ᱵᱟᱲᱟ ᱠᱚ ᱦᱩᱭᱩᱜ-ᱟ ᱦᱳᱭ᱾
ᱚ ᱟᱫᱚ ᱜᱚᱝᱠᱮ ᱢᱮᱱ ᱫᱟᱞᱤᱧ ᱤᱭᱟᱹ ᱟᱵᱮᱱ ᱫᱚ ᱚᱠᱟ ᱫᱤᱥᱚᱢ ᱠᱟᱱᱟ ᱵᱮᱱ? ᱚᱠᱟ ᱥᱮᱜ
ᱚᱻ ᱟᱫᱚ ᱟᱫᱚ ᱫᱤᱥᱚᱢ ᱫᱚ ᱱᱟᱦᱟᱜ ᱜᱟᱭᱤᱰ ᱞᱟᱭᱤᱱᱥ ᱠᱚ ᱵᱟᱵᱮᱱ ᱯᱟᱲᱦᱟᱣ ᱟᱠᱟᱜ ᱱᱟᱦᱟᱜ ᱡᱮ ᱵᱟᱵᱚᱱ ᱠᱩᱞᱤᱜ-ᱟ ᱱᱚᱣᱟ ᱨᱮᱫᱚ ᱫᱤᱥᱚᱢ ᱫᱚ ᱱᱟᱦᱟᱜ᱾ ᱱᱤᱭᱟᱹ ᱮᱯ ᱨᱮᱫᱚ ᱠᱷᱟᱹᱞᱤ ᱴᱚᱯᱤᱠ ᱥᱮ ᱤᱭᱟᱹ ᱵᱟᱨᱮ ᱛᱮᱵᱚᱱ ᱜᱟᱞᱢᱟᱨᱟᱜ-ᱟ ᱵᱚᱞᱮ ᱡᱟᱦᱟᱱᱟᱜ ᱤᱭᱟᱹ ᱵᱟᱨᱮᱛᱮ, ᱟᱨ ᱵᱟᱝ ᱠᱷᱟᱱ ᱦᱟᱸᱜ ᱠᱟᱹᱣᱰᱤ ᱵᱟᱠᱚ ᱮᱢᱚᱜ-ᱟ, ᱚᱱᱟ ᱧᱩᱛᱩᱢ ᱠᱩ ᱯᱟᱹᱨᱤᱥ ᱠᱩ ᱥᱮ ᱡᱟᱭᱜᱟ ᱠᱩ ᱠᱩᱞᱤ ᱞᱮᱱ ᱠᱷᱟᱱ ᱢᱟ ᱱᱟᱦᱟᱜ, ᱦᱳᱭ ᱦᱳᱭ ᱦᱮᱸ ᱟᱫᱚ ᱚᱝᱠᱟ ᱤᱭᱟᱹ ᱚᱱᱟᱨᱮ ᱜᱟᱭᱤᱰ ᱞᱟᱭᱤᱱᱥ ᱢᱮᱱᱟᱜ-ᱟ ᱵᱟᱵᱮᱱ ᱵᱟᱵᱮᱱ ᱚᱱᱟ ᱨᱮ ᱵᱟᱵᱮᱱ ᱨᱚᱲ ᱫᱟᱲᱮᱭᱟᱜ-ᱟ᱾ ᱢᱟᱱᱮ ᱵᱟᱵᱮᱱ ᱠᱩᱞᱤ ᱫᱟᱲᱮᱭᱟᱜ-ᱟ ᱚᱱᱠᱟ ᱚᱞ ᱢᱮᱱᱟᱜ-ᱟ ᱚᱱᱟᱨᱮ ᱞᱟᱦᱟ ᱨᱮᱜᱤ, ᱟᱨ ᱠᱷᱟᱡ ᱫᱚ ᱩᱱᱠᱩ ᱡᱟᱦᱟᱸᱭ ᱚᱰᱤᱭᱳ ᱠᱩ ᱪᱮᱠᱟ ᱦᱟᱸᱜ ᱟᱫᱚ ᱩᱱᱠᱩ ᱠᱩ ᱵᱟᱠᱚ ᱮᱢᱟ ᱵᱚᱱᱟ ᱯᱚᱭᱥᱟ ᱚᱱᱟ ᱠᱚᱞ ᱨᱮᱭᱟᱜ ᱵᱟᱠᱷᱟᱡ᱾ ᱡᱟᱦᱟᱱᱟᱜ ᱢᱤᱫᱴᱮᱱ ᱟᱸ ᱥᱟᱠᱟᱢ ᱱᱤᱭᱮ ᱜᱟᱞᱚᱪ ᱦᱩᱭᱩᱜ-ᱟ, ᱡᱮᱢᱚᱱ ᱟᱸ ᱦᱩᱲᱩ ᱨᱚᱦᱚᱭ ᱠᱩ ᱛᱚᱵᱮ ᱟᱯᱮ ᱥᱮᱫ ᱫᱚ ᱪᱮᱫ ᱞᱮᱠᱟ ᱫᱟᱜ ᱡᱟᱹᱲᱤ ᱠᱩ?
ᱚ ᱟᱪᱪᱷᱟ ᱟᱪᱪᱷᱟ ᱦᱮᱸ ᱱᱚᱛᱮ ᱫᱚ ᱫᱟᱜ ᱡᱟᱹᱲᱤ ᱫᱚ ᱮ ᱱᱚᱜ-ᱚᱭ ᱛᱚ ᱢᱚᱴᱟ-ᱢᱩᱴᱤ ᱱᱟᱯᱟᱭᱚᱜ ᱜᱮᱭᱟ ᱟᱫᱚ ᱟᱯᱮ ᱚᱱᱛᱮ ᱦᱟᱸᱜ ᱚᱠᱟ ᱞᱮᱠᱟ ᱪᱚᱝ?
ᱦᱚᱭ ᱟᱞᱮ ᱱᱚᱛᱮ ᱦᱚᱸ ᱱᱟᱯᱟᱭ ᱜᱤ᱾ ᱟᱫᱚ ᱱᱟᱯᱟᱭ ᱫᱚ ᱢᱟᱱᱮ ᱪᱮᱫ ᱞᱮᱠᱟ ᱱᱟᱯᱟᱭ? ᱫᱟᱜ ᱡᱟᱹᱲᱤ ᱠᱚᱫᱚ ᱥᱚᱢᱚᱭ ᱚᱠᱛᱮ ᱨᱮ ᱫᱟᱜ ᱠᱚ ᱡᱟᱹᱲᱤ ᱞᱮᱠᱷᱟᱡ ᱱᱟᱦᱟᱜ ᱢᱚᱸᱡᱽ ᱜᱤ ᱤᱹᱠᱟᱹᱜ-ᱟ ᱟᱨ ᱠᱷᱮᱛ ᱠᱩ ᱠᱟᱹᱢᱤ ᱠᱚ ᱱᱟᱦᱟᱜ ᱡᱚᱛᱚ ᱦᱚᱲ ᱵᱮᱥ ᱜᱮᱵᱚᱱ ᱵᱩᱡᱷᱟᱹᱣ ᱛᱟᱦᱮᱱᱟ᱾ ᱦᱳᱭ ᱥᱮ ᱟᱨ ᱥᱚᱢᱚᱭ ᱨᱮ ᱜᱮ ᱠᱩᱞᱟᱹᱣ ᱞᱮᱱ ᱛᱟᱵᱚᱱ ᱠᱷᱟᱱ ᱱᱟᱦᱟᱜ ᱚᱱᱟ ᱟᱹᱰᱤ ᱱᱟᱯᱟᱭ ᱦᱩᱭᱩᱜ-ᱟ ᱟᱨ ᱤᱱᱟᱹᱜᱮ ᱪᱟᱥ ᱠᱟᱹᱢᱤ ᱛᱤᱱᱟᱹᱜ ᱛᱟᱲᱟᱛᱟᱲᱤ ᱵᱚᱱ ᱢᱩᱪᱟᱹᱫᱼᱟ, ᱤᱱᱟᱹᱜ ᱟᱨᱦᱚᱸ ᱮᱴᱟᱜᱟᱜ ᱠᱟᱹᱢᱤ ᱵᱚᱱ ᱟᱨ ᱠᱚᱨᱟᱣ ᱛᱟᱦᱮᱱᱟ ᱥᱟᱵ ᱛᱟᱦᱮᱱᱟ ᱦᱳᱭᱥᱮ।
ᱦᱮᱸ ᱟᱨ ᱱᱤᱛᱚᱜ ᱢᱟᱛᱚ ᱫᱟᱜ ᱡᱟᱹᱲᱤ ᱢᱟ ᱟᱹᱰᱤ ᱜᱮ ᱞᱟᱹᱠᱛᱤ ᱛᱟᱵᱚᱱ ᱨᱚᱦᱚᱭ ᱞᱟᱹᱜᱤᱫ ᱛᱮ ᱾ ᱵᱟᱝ ᱮ ᱚᱱᱟ ᱚᱠᱛᱚ ᱨᱮᱜᱮ ᱡᱩᱫᱤ ᱵᱟᱭ ᱫᱟᱜ ᱡᱟᱹᱲᱤᱭᱟ ᱛᱟᱦᱚᱞᱮ ᱟᱵᱚ ᱱᱚᱶᱟ ᱨᱚᱦᱚᱭ ᱦᱚᱸ ᱵᱟᱵᱚᱱ ᱫᱟᱲᱮᱭᱟᱜᱼᱟ, ᱦᱮᱸ ᱟᱫᱚ ᱛᱤᱱᱟᱹᱜ ᱜᱟᱱ ᱯᱮ ᱨᱚᱦᱚᱭ ᱵᱟᱲᱟ ᱠᱮᱫᱟ?
ᱠᱷᱮᱛ ᱠᱚ ᱮᱱᱛᱮᱫ ᱵᱟᱹᱭᱦᱟᱹᱲ ᱠᱷᱮᱛ ᱠᱚᱫᱚᱞᱮ ᱪᱟᱵᱟ ᱵᱟᱲᱟ ᱠᱮᱜᱼᱟ ᱱᱤᱛᱚᱜ ᱫᱚ ᱫᱚ ᱥᱟᱨᱮᱜ ᱠᱟᱱ ᱛᱟᱞᱮᱭᱟ ᱮᱠᱮᱱ ᱵᱟᱹᱫᱽ ᱠᱷᱮᱛ ᱠᱚᱜᱮ ᱦᱟᱜ ᱥᱟᱨᱮᱡ ᱠᱟᱱ ᱛᱟᱞᱮᱭᱟ ᱟᱫᱚ ᱵᱟᱹᱫᱽ ᱠᱷᱮᱛ ᱨᱮᱦᱚᱸ ᱡᱩᱫᱤᱢ ᱢᱮᱱ ᱠᱷᱟᱱᱡ ᱱᱟᱦ ᱪᱚᱴ ᱪᱚᱴ ᱨᱮ ᱚᱱᱟ ᱫᱟᱜ ᱠᱚᱜᱮ ᱵᱟᱭ ᱴᱨᱟᱦᱟᱜ ᱠᱟᱱᱟ। ᱠᱟᱱᱟ ᱱᱟᱦᱟᱜ ᱟᱫᱚ ᱡᱚᱞᱫᱤ ᱦᱟᱣᱮᱫ ᱜᱚᱫᱚᱜ ᱠᱟᱱᱟ ᱠᱷᱮᱛ ᱠᱚᱨᱮ ᱦᱚᱸ। ᱟᱫᱚ ᱚᱱᱟ ᱤᱭᱟᱹᱛᱮ ᱱᱤᱛᱚᱜ ᱫᱚ ᱫᱟᱜ ᱨᱮᱭᱟᱜ ᱞᱮ ᱛᱟᱸᱜᱤ ᱠᱟᱜᱼᱟ, ᱡᱮᱢᱚᱱ ᱡᱩᱫᱤ ᱛᱤᱦᱤᱧ ᱜᱟᱯᱟ ᱛᱮ ᱡᱩᱫᱤ ᱫᱟᱜ ᱞᱮᱠᱷᱟᱡ ᱱᱟᱦᱟᱜ ᱟᱫᱚ ᱟᱞᱮ ᱦᱚᱸ ᱱᱚᱜᱼᱚᱭ ᱨᱚᱦᱚᱭ ᱠᱟᱹᱢᱤᱞᱮ ᱮᱛᱚᱦᱚᱵᱚᱜᱼᱟ ᱦᱳᱭ।
ᱦᱮᱸ ᱟᱞᱮ ᱱᱚᱛᱮ ᱦᱚᱸ ᱚᱱᱠᱟᱜᱮ ᱟᱫᱚ ᱱᱚᱣᱟ ᱮᱸ ᱪᱮᱫ ᱠᱚ ᱞᱟᱭᱟ ᱡᱮ ᱟᱞᱮ ᱦᱚᱸ ᱚᱱᱠᱟ ᱫᱚᱞᱮ ᱨᱚᱦᱚᱭ ᱨᱚᱦᱚᱭ ᱫᱚᱞᱮ ᱨᱚᱦᱚᱭ ᱟᱠᱟᱫ ᱜᱮᱭᱟ, ᱟᱨ ᱛᱟᱪᱷᱟᱲᱟ ᱠᱟᱹᱴᱤᱡ ᱥᱚᱢᱚᱭ ᱫᱚ ᱦᱟᱸᱜ ᱢᱮᱱᱟᱜ ᱦᱟᱛᱟᱲ ᱜᱮᱭᱟ ᱮᱸ ᱱᱚᱣᱟ ᱥᱨᱟᱵᱚᱱ ᱢᱟᱥ ᱫᱚ ᱱᱚᱜ ᱚᱭ ᱱᱮᱜ ᱮ ᱵᱚᱞᱚ ᱟᱠᱟᱱᱟ। ᱛᱮᱦᱮᱧ ᱵᱟᱝ ᱫᱚ ᱟᱴ ᱫᱤᱱ ᱜᱟᱱᱟ ᱛᱤᱱᱟᱹᱜ ᱠᱟᱱᱟ ᱦᱟᱸᱜ। ᱟᱫᱚ ᱥᱟᱵ ᱦᱩᱭᱩᱜ ᱠᱟᱱᱟ ᱡᱮ ᱯᱟᱪᱷᱮᱫ ᱫᱚᱭ ᱫᱟᱜᱽ ᱜᱮᱭᱟ। ᱟᱨ ᱚᱱᱟ ᱜᱷᱩᱴᱩ ᱜᱷᱩᱴᱟ ᱠᱚᱫᱚ ᱟᱞᱮ ᱱᱚᱛᱮ ᱦᱚᱸ ᱚᱱᱠᱟ ᱢᱤᱫ ᱫᱷᱟᱣ ᱫᱟᱜ ᱞᱟᱹᱜᱤᱫ ᱜᱮ ᱦᱟᱸᱜ ᱛᱟᱸᱜᱤ ᱛᱟᱲᱟᱜ ᱨᱮ ᱢᱮᱱᱟᱜ ᱞᱮᱭᱟ ᱚᱱᱟ ᱢᱤᱫ ᱫᱷᱟᱣ ᱮ ᱫᱟᱜ ᱞᱮᱠᱟᱱ ᱜᱮ ᱦᱟᱸᱜ ᱮᱸ ᱱᱚᱣᱟ ᱜᱷᱩᱴᱩᱣᱟᱜ ᱡᱟᱦᱟᱸ ᱫᱚ ᱠᱟᱱ ᱛᱟᱵᱚᱱᱟ ᱚᱱᱟ ᱠᱚᱫᱚ ᱦᱟᱸᱜ ᱦᱩᱭᱩᱜᱼᱟ।
ᱦᱮᱸ।
ᱟᱫᱚ
ᱦᱳᱭ ᱦᱳᱭ। ᱟᱫᱚ ᱫᱟᱜ ᱡᱟᱹᱲᱤ ᱜᱮ ᱥᱟᱱᱟᱢ ᱠᱷᱚᱱ ᱢᱟᱨᱟᱝ ᱫᱚ ᱠᱟᱱᱟ ᱡᱟᱦᱟᱸ ᱮᱱᱛᱮᱫ ᱟᱵᱚ ᱪᱟᱥ ᱠᱟᱹᱢᱤ ᱦᱚᱲ ᱵᱚᱱ ᱡᱟᱦᱟᱸ ᱵᱚᱱ ᱮᱸᱜ ᱮᱥ ᱦᱳᱭ ᱟᱫᱚ ᱫᱟᱜ ᱡᱟᱹᱲᱤ ᱠᱚᱫᱚ ᱱᱟᱦᱟᱜ ᱚᱱᱮ ᱚᱱᱟ ᱛᱮᱜᱮ ᱦᱳᱭ ᱦᱩᱸ ᱾
ᱦᱮᱸ। ᱚᱱᱟ ᱜᱮ।
ᱛᱟᱦᱚᱞᱮ ᱢᱟᱱᱮ ᱱᱚᱣᱟ ᱠᱷᱮᱛ ᱠᱟᱹᱢᱤ ᱨᱮᱫᱚ ᱦᱟᱜ ᱛᱟᱦᱚᱞᱮ ᱠᱟᱹᱢᱤ ᱠᱟᱹᱢᱤᱛᱮ ᱱᱟᱦᱟᱜ ᱡᱮᱢᱚᱱ ᱫᱟᱜ ᱵᱟᱹᱭᱦᱟᱹᱲ ᱠᱚᱨᱮ ᱫᱟᱜ ᱠᱚᱯᱮ
ᱠᱷᱮᱛ ᱠᱚᱫᱚᱢ ᱪᱟᱞᱟᱣ ᱵᱟᱲᱟ ᱜᱮᱭᱟ ᱥᱮ ᱵᱟᱝ-ᱟ ᱥᱤᱭᱳᱜ ᱟᱲᱮ ᱞᱟᱜ ᱠᱚ?
ᱦᱳᱭ ᱠᱷᱮᱛ ᱠᱚᱫᱚ ᱱᱟᱦᱟᱜ ᱪᱟᱞᱟᱣ ᱜᱮ ᱦᱩᱭᱩᱜ ᱛᱟᱦᱮᱱ ᱜᱮᱭᱟ ᱟ ᱧᱮᱞ ᱵᱟᱲᱟᱭ ᱞᱟᱹᱜᱤᱫ ᱛᱮ᱾ ᱥᱮ ᱮᱱᱛᱮᱱ ᱚᱱᱟᱼᱼ ᱠᱷᱮᱛ ᱠᱚ ᱥᱤᱭᱳᱜ ᱠᱚ ᱧᱮᱞ ᱠᱚ ᱦᱩᱭᱩᱜ-ᱟ ᱱᱟᱦᱟᱜ ᱜᱟᱹᱰᱤ ᱛᱮ ᱱᱮᱛᱟᱨ ᱢᱟ ᱥᱤᱭᱳᱜ ᱠᱚ ᱦᱩᱭᱩᱜ ᱠᱟᱱᱟ ᱛᱚ᱾ ᱟᱫᱚ ᱚᱱᱟ ᱠᱚᱜᱮ ᱜᱟᱹᱰᱤ ᱟ ᱱᱮᱼᱼ ᱛᱟᱨ ᱫᱚ ᱜᱟᱹᱰᱤ ᱛᱮ ᱵᱚᱱ ᱥᱤᱭᱮᱜ ᱠᱟᱱᱟ ᱟᱨᱚ ᱞᱟᱦᱟ ᱫᱚ ᱩᱱ ᱥᱩᱢᱟᱹᱭ ᱫᱚ ᱜᱟᱹᱭ ᱰᱟᱝᱨᱟ ᱠᱚᱫᱚ ᱛᱮᱦᱮᱸ ᱠᱟᱱ ᱛᱮᱦᱮᱱ ᱠᱟᱱ ᱛᱮᱦᱮᱱ ᱠᱷᱟᱡ ᱱᱮᱛᱟᱨ ᱫᱚ ᱩᱱ ᱥᱩᱢᱟᱹᱭ ᱫᱚ ᱜᱟᱹᱭ ᱰᱟᱝᱨᱟ ᱛᱮ ᱥᱤ ᱵᱟᱲᱟ ᱦᱩᱭ ᱰᱟᱝᱨᱟ ᱛᱮ ᱥᱤ ᱦᱩᱭᱩᱜ ᱠᱟᱱ ᱛᱮᱦᱮᱸᱱᱟ ᱰᱟᱝᱨᱟ ᱱᱟᱦᱮᱞ ᱛᱮ᱾ ᱟᱫᱚ ᱥᱤ ᱠᱟᱛᱮᱜ ᱱᱟᱦᱟᱜ ᱠᱷᱮᱛ ᱥᱮᱫ ᱨᱮ ᱫᱟᱠᱟ ᱠᱚ ᱠᱚ ᱤᱫᱤ ᱭᱟ ᱱᱟᱦᱟᱜ ᱟᱫᱚ ᱟᱹᱰᱤ ᱥᱤᱵᱤᱞ ᱟᱨ ᱟᱹᱰᱤ ᱵᱟᱛᱟᱨ ᱟᱹᱭᱠᱟᱹᱜ ᱠᱟᱱ ᱛᱟᱦᱮᱱᱟ ᱠᱷᱮᱛ ᱥᱮᱫ ᱨᱮ ᱡᱚᱢ᱾ ᱢᱟᱱᱮ ᱴᱟᱺᱰᱤ ᱨᱮ ᱠᱷᱮᱛ ᱟᱲᱤ ᱥᱮᱜ ᱨᱮ ᱫᱩᱲᱩᱵ ᱠᱟᱛᱮᱜ ᱡᱚᱢ ᱨᱮᱱᱟᱜ ᱥᱤᱵᱤᱞ ᱜᱮ ᱱᱟᱦᱟᱜ ᱟᱹᱰᱤ ᱟ ᱵᱷᱮᱜᱟᱨ ᱜᱮ ᱟᱹᱭᱠᱟᱹᱜ ᱛᱟᱦᱮᱱᱟ ᱦᱳᱭ ᱥᱮ᱾
ᱦᱮᱸ ᱦᱮᱸ ᱵᱷᱮᱜᱟᱨ ᱜᱮ ᱟᱹᱭᱠᱟᱹᱜ-ᱟ ᱟᱨ
ᱟᱨ ᱦᱳᱭ᱾ ᱟᱯᱮ ᱫᱚᱠᱷᱚᱡ ᱦᱩᱲᱩ ᱨᱚᱦᱚᱭ ᱯᱮ ᱢᱟᱱᱮ ᱯᱮ ᱥᱮᱱ ᱵᱟᱲᱟᱜ ᱛᱮᱦᱮᱱᱟ ᱟᱫᱚ ᱩᱱ ᱚᱠᱛᱮ ᱱᱟᱦᱟᱜ ᱥᱮ ᱟᱨ ᱠᱷᱮᱛ ᱠᱚᱛᱮ ᱫᱟᱠᱟ ᱠᱚ ᱠᱷᱟᱹᱪᱞᱟᱹᱜ ᱤᱫᱤ ᱵᱟᱲᱟᱭ ᱛᱟᱦᱮᱱ ᱜᱮᱭᱟ ᱯᱮ ᱥᱮ ᱱᱚᱝᱠᱟ ᱚᱲᱟᱜ ᱠᱚ ᱥᱮᱡ ᱠᱷᱚᱡ ᱜᱮ ᱡᱚᱢ ᱠᱚᱠᱚ ᱪᱟᱞᱟᱜ ᱛᱟᱦᱮᱱᱟ ᱚᱱᱛᱮ ᱫᱚ?
ᱟᱞᱮ ᱱᱚᱛᱮ ᱫᱚ ᱮᱜᱻ ᱚᱲᱟᱜ ᱦᱚᱸ ᱡᱩᱫᱤ ᱥᱩᱨ ᱧᱚᱜ ᱨᱮ ᱛᱟᱦᱮᱱᱟ ᱠᱷᱮᱛ ᱛᱟᱦᱚᱞᱮ ᱠᱷᱟᱱ ᱫᱚ ᱜᱩᱞ ᱦᱮᱡ ᱞᱮᱱ ᱠᱚ ᱵᱷᱟᱞᱤᱜ-ᱟ ᱪᱮᱫᱟᱜ ᱥᱮ ᱩᱱ ᱫᱚ ᱤᱫᱤ ᱢᱟᱱᱮ ᱫᱚᱢᱮ ᱡᱷᱟᱢᱮᱞᱟᱜ ᱟ ᱥᱮ ᱥᱩᱨ ᱨᱮ ᱫᱚ᱾ ᱟᱨ ᱥᱩᱨ ᱨᱮ ᱦᱩᱭᱩᱜ ᱥᱟᱺᱜᱤᱧ ᱨᱮ ᱦᱩᱭᱩᱜ ᱫᱤᱯᱤᱞ ᱫᱚ ᱫᱚᱢᱮ ᱡᱷᱟᱢᱮᱞᱟ ᱥᱟᱱᱟᱢ ᱠᱤᱪᱷᱩ ᱤᱫᱤ ᱦᱩᱭᱩᱜ-ᱟ᱾ ᱟᱨ ᱚᱲᱟᱜ ᱠᱚ ᱦᱮᱜ
ᱦᱚᱭ᱾
ᱦᱮᱡ ᱞᱮᱱᱠᱷᱟᱡ ᱚᱱᱟ ᱠᱚᱫᱚ ᱵᱟᱝ ᱞᱟᱜᱟᱜ-ᱟ ᱮᱸ ᱫᱩᱲᱩᱵ
ᱦᱩᱸ᱾
ᱛᱤᱸᱜᱩ ᱨᱮᱱᱟᱜ ᱡᱩᱫᱤ ᱴᱷᱟᱶ ᱪᱟ ᱛᱟᱦᱮᱱᱟ ᱟᱨ ᱤᱭᱟᱹ ᱡᱩᱫᱤ ᱮ ᱥᱟᱸᱜᱤᱧ ᱜᱮᱭᱟ᱾ ᱛᱟᱦᱚᱞᱮ ᱥᱟᱸᱜᱤᱧ ᱠᱷᱚᱱ ᱛᱚ ᱩᱱᱠᱩ ᱵᱟᱠᱚ ᱦᱤᱡᱩᱜ-ᱟ ᱡᱮᱢᱚᱱ ᱡᱟᱦᱟᱸ ᱠᱚ ᱦᱮᱡ ᱥᱮ ᱠᱚᱜ-ᱟ ᱤᱱᱟᱹ ᱟᱹ ᱤᱱᱟᱹ ᱚᱠᱛᱚ ᱨᱮᱱ ᱩᱱᱠᱩ ᱡᱤ ᱟᱞᱮ‌ ᱥᱟᱸᱜᱤᱧ ᱫᱚ ᱤᱫᱤᱜ ᱜᱮ ᱱᱟᱯᱟᱭᱟ ᱫᱤᱯ ᱯᱤᱞ ᱜᱮ ᱱᱟᱯᱟᱭᱟ ᱟᱫᱚ ᱚᱱᱟ ᱦᱚᱛᱮᱡ ᱛᱮ ᱟᱨ ᱱᱚᱣᱟ ᱢᱟ ᱵᱚᱱ ᱮ ᱡᱚᱛᱚ ᱦᱚᱲ ᱜᱮᱵᱚᱱ ᱵᱩᱡ ᱜᱮᱭᱟ ᱡᱟᱹᱱᱤᱡ ᱪᱚᱝ ᱡᱮ ᱵᱟᱨᱦᱮ ᱨᱮᱱᱟᱜ ᱫᱚ ᱫᱚᱢᱮ ᱜᱮ ᱥᱤᱵᱤᱞᱟ ᱚᱲᱟᱜ ᱠᱷᱚᱱ ᱦᱚᱸ᱾
ᱦᱳᱭ ᱦᱳᱭ ᱚᱱᱟ ᱢᱟ ᱮᱱᱛᱮᱜ ᱠᱟᱱ ᱜᱮ᱾ ᱦᱳᱭ ᱡᱮᱢᱚᱱ ᱢᱤᱫᱴᱮᱱ ᱯᱟᱛᱲᱟ ᱨᱮ ᱦᱟᱸᱜ ᱚᱸᱰᱮ ᱵᱟᱨᱦᱮ ᱨᱮ ᱡᱩᱫᱤ ᱮᱜ ᱤᱫᱤ ᱠᱟᱛᱮᱜ ᱡᱚᱢ ᱞᱮᱠᱷᱟᱡ ᱥᱮ ᱚᱲᱟᱜ ᱠᱷᱚᱡ ᱠᱚ ᱤᱫᱤᱭ ᱢᱟ ᱱᱟᱦᱟᱜ ᱟᱫᱚ ᱚᱱᱟ ᱯᱟᱛ ᱛᱟᱲᱟ ᱨᱮ ᱟᱨ ᱞᱩ ᱠᱟᱛᱮᱜ ᱱᱟᱦᱟᱜ ᱟᱨ ᱩᱛᱩ ᱠᱚ ᱮᱱᱛᱮᱱ ᱟᱻ ᱚᱱᱟ ᱪᱟᱹᱴᱱᱤ ᱠᱚ ᱥᱮ ᱡᱟᱦᱟᱸ ᱱᱟᱜ ᱜᱮ ᱛᱮᱦᱮᱱ ᱡᱮ ᱠᱚᱢ ᱵᱟ ᱡᱤᱱᱤᱥ ᱛᱮᱦᱮᱱ ᱟᱫᱚ ᱱᱟᱦᱟᱜ ᱟᱹᱰᱤ ᱥᱤᱵᱤᱞ ᱠᱟᱹᱜ ᱛᱟᱦᱮᱱᱟ ᱵᱟᱨᱦᱮ ᱨᱮᱫᱚ᱾ ᱟᱫᱚ ᱚᱱᱟ ᱤᱭᱟᱹ ᱛᱮ ᱢᱟᱱᱮ ᱡᱚᱢ ᱠᱚᱫᱚ ᱱᱟᱦᱟᱜ ᱟᱹᱰᱤ ᱢᱚᱡᱽ ᱟᱹᱭᱠᱟᱹᱜ ᱛᱟᱦᱮᱱᱟ᱾ ᱟᱫᱚ ᱵᱟᱨᱦᱮ ᱦᱚᱴᱮᱞ ᱠᱚᱨᱮ ᱫᱚ ᱡᱚᱢ ᱫᱚ ᱵᱟᱝ ᱢᱚᱡ ᱟᱹᱭᱠᱟᱹᱜ ᱛᱟᱦᱮᱱᱟ ᱵᱟᱨᱦᱮ ᱫᱚ ᱚᱱᱟ ᱴᱟᱺᱰᱤ ᱨᱮᱜᱮ ᱢᱚᱪ ᱟᱹᱭᱠᱟᱹᱜ ᱛᱟᱦᱮᱱᱟ ᱠᱷᱮᱛ ᱨᱮ ᱥᱮ ᱛᱮᱱ ᱤᱭᱟᱹ ᱨᱮ ᱠᱟᱹᱢᱤ ᱤᱭᱟ ᱨᱮᱟᱨ ᱟᱹᱰᱤ ᱜᱟᱱ ᱫᱟᱠᱟ ᱡᱚᱢᱚᱜᱚᱜ-ᱟ ᱦᱚᱭ ᱥᱮ᱾
ᱦᱮᱸ ᱦᱮᱸ ᱟᱹᱰᱤᱜᱟᱱ ᱜᱮ ᱾
ᱟᱪᱪᱷᱟ ᱢᱮᱱᱮᱜ ᱟᱹᱧ ᱮ ᱱᱚᱣᱟ ᱟᱯᱮ ᱫᱚ ᱱᱚᱜ-ᱚᱭ ᱡᱮᱢᱚᱱ ᱵᱟ. ᱭᱦᱟᱹᱲ ᱠᱷᱮᱛ ᱛᱟᱯᱮ ᱥᱮ ᱵᱤᱥᱮᱥ ᱠᱚᱨᱮ ᱵᱟᱹᱭᱦᱟᱹᱲ ᱠᱷᱮᱛ ᱜᱤᱧ ᱞᱟᱹᱭᱟ᱾ ᱟᱪᱪᱷᱟ ᱟᱯᱮ ᱫᱚ ᱚᱱᱟ ᱱᱮᱛᱟᱨ ᱡᱟᱦᱟᱸ ᱢᱤᱫᱴᱤᱡ ᱨᱟᱱ ᱠᱚ ᱮᱢᱟᱜ ᱠᱟᱱᱟ ᱜᱷᱟᱸᱥ ᱜᱩᱡᱩᱜ ᱨᱟᱱ᱾ ᱟᱫᱚ ᱟᱯᱮ ᱫᱚᱯᱮ ᱮᱢᱟᱜ ᱟᱥᱮ ᱵᱟᱝ ᱚᱱᱟᱫᱚ ᱛᱟᱦᱚᱞᱮ?
ᱟᱸ ᱦᱳᱭ ᱟᱹᱰᱤ ᱟᱸ ᱢᱟᱱᱮ ᱱᱟᱯᱟᱭ ᱠᱟᱛᱷᱟ ᱜᱮᱵᱮᱱ ᱢᱮᱱ ᱠᱟᱜᱼᱟ ᱡᱮ ᱱᱚᱣᱟ ᱢᱚᱸᱡᱽ ᱨᱟᱱ ᱠᱟᱱ ᱜᱮᱭᱟ ᱟᱵᱚ ᱞᱟᱹᱜᱤᱫ ᱫᱚ ᱚᱱᱠᱟ ᱵᱚᱱ ᱦᱩᱫᱤᱥ ᱛᱟᱦᱮᱸᱱᱟ᱾ ᱢᱮᱱᱠᱷᱟᱱ ᱱᱚᱛᱮ ᱫᱚ ᱱᱟᱜ ᱟᱞᱮ ᱥᱮᱫ ᱫᱚ ᱱᱟᱦᱟᱸᱜ ᱵᱟᱠᱚ ᱞᱟᱜᱟᱣ ᱛᱮᱦᱮᱸᱱᱟ ᱜᱷᱟᱥ ᱜᱚᱡᱚᱜ ᱨᱟᱱ ᱠᱚᱫᱚ᱾ ᱪᱮᱫᱟᱜ ᱡᱮ ᱚᱱᱟ ᱛᱮᱫᱚ ᱱᱟᱦᱟᱸᱜ ᱟᱹᱰᱤ ᱟᱸᱴ ᱩᱝᱠᱟ ᱱᱩᱠᱥᱟᱱ ᱦᱚᱸ ᱦᱩᱭᱩᱜ ᱠᱟᱱᱟ᱾ ᱟᱫᱚ ᱟᱞᱮ ᱟᱹᱛᱩ ᱠᱚᱨᱮ ᱫᱚᱱ ᱦᱟᱸᱜ ᱵᱟᱹᱧ ᱧᱮᱞ ᱠᱟᱫ ᱠᱚᱣᱟ ᱚᱱᱟ ᱜᱷᱟᱥ ᱜᱚᱡᱚᱜ ᱨᱟᱱ ᱫᱚ ᱞᱟᱜᱟᱣ ᱫᱚᱱ ᱦᱟᱸᱜ᱾ ᱩᱱᱠᱩ ᱫᱚ ᱵᱚᱨᱚᱱᱪᱚ ᱟᱠᱚ ᱦᱚᱸ ᱦᱮᱲᱦᱮᱜ ᱛᱮᱦᱮᱸᱱᱟ ᱦᱩᱲᱩ ᱠᱩ ᱞᱟᱹᱴᱩ ᱵᱟᱲᱟ ᱠᱟᱛᱮᱫ ᱛᱟᱭᱱᱚᱢ ᱛᱮᱠᱚ ᱦᱮᱲᱦᱮᱜᱼᱟ᱾ ᱤᱱᱟᱹ ᱠᱚᱠᱚ ᱤᱭᱟᱹᱭᱟ ᱟᱫᱚ ᱢᱤᱫᱵᱟᱨ ᱠᱚᱫᱚ ᱠᱚ ᱞᱟᱜᱟᱣ ᱫᱚᱠᱚ ᱞᱟᱜᱟᱣ ᱜᱮᱭᱟ᱾ ᱟᱫᱚ ᱢᱮᱱᱠᱷᱟᱱ ᱩᱝᱠᱟ ᱫᱚ ᱵᱟᱠᱚ ᱞᱟᱜᱟᱣᱮᱫ ᱠᱟᱱᱟ ᱡᱮᱢᱚᱱ ᱦᱟᱱᱛᱮ ᱞᱟᱜᱟᱣ ᱞᱟᱹᱠᱛᱤ ᱠᱟᱱᱟ᱾ ᱜᱷᱟᱥ ᱜᱚᱡᱚᱜ ᱞᱟᱹᱜᱤᱫ ᱚᱱᱠᱟ ᱠᱚ ᱦᱩᱫᱤᱥ ᱛᱮᱦᱮᱸᱱᱟ ᱟᱨ ᱛᱟᱦᱚᱞᱮ ᱟᱯᱮᱥᱮᱫ ᱫᱚ ᱚᱱᱟ ᱠᱚᱫᱚᱱ ᱦᱟᱸᱜ ᱯᱮ ᱞᱟᱜᱟᱣ ᱜᱮᱭᱟ ᱡᱟᱹᱱᱤᱡ ᱠᱟᱨ ᱠᱟᱡᱟᱠ ᱢᱟᱪᱷᱟ ᱜᱮ ᱵᱟᱝ?
ᱞᱟᱜᱟᱣ ᱜᱮᱭᱟᱞᱮ ᱪᱮᱫᱟᱜ ᱥᱮ ᱱᱚᱣᱟ ᱫᱚ ᱟᱞᱮ ᱱᱚᱛᱮ ᱫᱚ ᱢᱟᱱᱮ ᱠᱟᱹᱴᱤᱡ ᱴᱟᱺᱰᱤ ᱧᱚᱜ ᱛᱩ ᱫᱤᱥᱟᱹᱢ ᱟᱫᱚ ᱚᱱᱟᱛᱮ ᱫᱟᱜ ᱠᱚ ᱡᱩᱫᱤ ᱴᱷᱤᱠ ᱴᱷᱟᱠ ᱵᱟᱝ ᱤᱭᱟᱹᱜᱼᱟ ᱫᱚᱢᱮ ᱜᱷᱟᱥᱚᱜᱼᱟ ᱟᱰᱤ ᱡᱳᱨ ᱜᱷᱟᱥ ᱟᱫᱚ ᱩᱱᱥᱩᱢᱟᱹᱭ ᱟᱨ ᱦᱮᱲᱦᱮ ᱠᱟᱹᱢᱤ ᱫᱚ ᱠᱟᱢ ᱢᱤᱱᱢᱩᱱᱤ ᱥᱟᱛᱮᱜ ᱨᱮᱦᱚᱸ ᱵᱟᱝ ᱪᱟᱬᱚᱜᱼᱟ᱾ ᱠᱟᱭ ᱪᱟᱨᱚᱜᱼᱟ ᱚᱝᱠᱟᱛᱮ ᱦᱮᱫ ᱢᱮᱫ ᱫᱚ ᱵᱟᱝ ᱪᱟᱨ ᱟᱫᱚ ᱚᱱᱟ ᱦᱚᱛᱮᱡ ᱛᱮ ᱟᱞᱮᱥᱮᱫ ᱫᱚ ᱢᱟᱱᱮ ᱟᱹᱰᱤ ᱫᱤᱱ ᱠᱟᱹᱢᱤᱱ ᱛᱟᱞᱦᱮ ᱠᱚ ᱞᱟᱜᱟᱜᱼᱟ᱾ ᱩᱸᱫ ᱟ ᱯᱚᱭᱥᱟ ᱫᱚᱢᱮ ᱮᱢ ᱦᱩᱭᱩᱜᱼᱟ ᱦᱮᱸ᱾ ᱟᱨ ᱮᱢᱱᱤᱛᱮ ᱦᱚᱭ ᱨᱮᱦᱚᱸ ᱮᱢ ᱦᱩᱭ ᱠᱟᱱᱟ ᱩᱸᱰᱮ ᱛᱟᱨᱯᱚᱨᱮ ᱚᱱᱟᱨᱮ ᱛᱚᱜ
ᱮᱢᱟᱜ ᱜᱮᱭᱟ ᱵᱮᱥᱤᱨ ᱵᱷᱟᱜᱽ ᱜᱮᱠᱚ ᱮᱢᱟᱜᱼᱟ ᱟᱨ ᱱᱚᱣᱟ ᱨᱮᱱᱟᱜ ᱚᱵᱚᱥᱥᱚ ᱢᱤᱫ ᱫᱤᱠ ᱠᱩ ᱱᱟᱯᱟᱭ ᱢᱮᱱᱟᱜ ᱠᱷᱟᱡ ᱢᱤᱫ ᱫᱤᱠ ᱫᱚ ᱵᱟᱹᱲᱤᱡ ᱦᱚᱸ ᱢᱮᱱᱟᱜ ᱜᱮᱭᱟ ᱵᱟᱝ? ᱟᱫᱚ ᱛᱟᱹᱣ ᱨᱮᱦᱚᱸ ᱚᱱᱟ ᱵᱟᱹᱲᱤᱡ ᱫᱤᱠ ᱫᱚ ᱩᱱᱟᱹᱜ ᱵᱟᱝ ᱩᱭᱦᱟᱹᱨ ᱠᱟᱛᱮᱱ ᱱᱚᱣᱟᱴᱟᱜ ᱜᱮᱠᱚ ᱫᱤᱥᱟᱹᱭ ᱫᱟ ᱟᱠᱚᱣᱟᱜ ᱟᱫᱚ ᱟ ᱫᱚ ᱡᱮᱢᱚᱱ ᱮᱢ ᱫᱚᱞᱮ ᱮᱢᱟᱜ ᱜᱤᱭᱟ ᱟᱫᱚ ᱫᱤᱱ ᱵᱚᱪᱷᱚᱨ ᱫᱚ ᱵᱟᱝ ᱱᱮᱥ ᱡᱩᱫᱤ ᱮᱢ ᱦᱩᱭᱱᱟ ᱛᱟᱦ
ᱟᱪᱪᱷᱟ ᱟᱪᱪᱷᱟ
ᱮᱸ ᱠᱟᱞᱚᱢ ᱫᱚ ᱦᱟᱸᱜ ᱩᱱᱫᱚ ᱵᱟᱝᱞᱮ ᱮᱢᱟᱜᱼᱟ᱾
ᱟᱪᱪᱷᱟ ᱟᱪᱪᱷᱟ ᱦᱳᱭ ᱚᱱᱟ ᱢᱟ ᱠᱟᱱ ᱜᱮ ᱱᱟᱦᱟᱸᱜ ᱟ ᱡᱮᱢᱚᱱ ᱵᱮᱱ ᱢᱮᱱ ᱠᱮᱫ ᱡᱮ ᱟᱨ ᱱᱮᱥ ᱯᱮ ᱮᱢᱟᱣ ᱟᱜ ᱠᱷᱟᱡ ᱠᱟᱞᱚᱢ ᱵᱟᱯᱮ ᱮᱢᱟᱣ ᱟᱜᱼᱟ ᱟᱫᱚ ᱚᱱᱟ ᱢᱟ ᱮᱱᱛᱮᱱ ᱚᱱᱟ ᱞᱟᱜᱟᱣ ᱞᱟᱹᱜ ᱠᱷᱟᱡ ᱫᱚ ᱜᱚᱡᱚᱜ ᱜᱮᱭᱟ ᱜᱷᱟᱥ ᱠᱚᱦᱚᱸ ᱟᱨ ᱜᱷᱟᱥ ᱠᱚ ᱜᱚᱡ ᱞᱮᱱᱠᱷᱟᱡ ᱱᱟᱦᱟᱸᱜ ᱚᱱᱟ ᱡᱤᱱᱤᱥ ᱴᱟᱜ ᱧᱮᱞᱚᱜ ᱠᱟᱱᱟ ᱚᱱᱟ ᱫᱚ ᱟᱨ ᱟᱥᱟᱱ ᱦᱩᱭᱩᱜᱼᱟ ᱦᱩᱲᱩ ᱦᱮᱲᱦᱮᱫ ᱠᱚᱦᱚᱸ ᱢᱚᱡᱽ ᱜᱤ ᱮᱱᱛᱮᱱ ᱵᱟᱝ ᱠᱩ ᱞᱟᱜᱟᱣ ᱦᱩᱭᱩᱜᱼᱟ ᱡᱟᱹᱥᱛᱤ ᱦᱚᱲ ᱠᱚ ᱟᱨ ᱚᱱᱟ ᱠᱚ ᱤᱭᱟᱹᱜ ᱛᱮᱦᱮᱸᱱᱟ ᱟᱨ ᱡᱩᱫᱤ ᱵᱟᱢ ᱞᱟᱜᱟᱣ ᱞᱮᱠᱷᱟᱡ ᱢᱟ ᱱᱟᱦᱟᱸᱜ ᱚᱱᱮ ᱟᱹᱰᱤ ᱟᱸᱴ ᱠᱟᱹᱣᱰᱤ ᱠᱚ ᱞᱟᱜᱟᱜᱼᱟ ᱯᱟᱨᱠ ᱯᱮ ᱫᱤᱱ ᱯᱩᱱ ᱢᱚᱬᱮ ᱫᱤᱱ ᱢᱤᱫᱴᱮᱱ ᱠᱷᱮᱛ ᱨᱮᱜᱮ ᱠᱟᱹᱢᱤ ᱞᱮᱠᱷᱟᱡ ᱱᱟᱦᱟᱸᱜ ᱟᱹᱰᱤ ᱟᱸᱴ ᱠᱟᱹᱣᱰᱤ ᱞᱟᱜᱟᱜᱼᱟ ᱢᱟᱱᱮ ᱥᱤᱭᱟᱹᱜ ᱨᱮᱦᱚᱸ ᱠᱟᱹᱣᱰᱤ ᱨᱚᱦᱚᱭ ᱨᱮᱦᱚᱸ ᱠᱟᱹᱣᱰᱤ, ᱟᱨ ᱮᱱᱛᱮᱱ ᱥᱟᱦᱟᱨᱟ ᱵᱮᱲᱟ ᱜᱤ ᱠᱟᱨᱟᱹᱴ ᱠᱟᱹᱣᱰᱤ ᱞᱟᱜᱟᱜᱼᱟ ᱜᱮᱫ ᱨᱮᱦᱚᱸ ᱠᱟᱹᱣᱰᱤ ᱫᱟᱞ ᱨᱮᱦᱚᱸ ᱠᱟᱹᱣᱰᱤ ᱡᱩᱫᱤ ᱫᱤᱥ ᱥᱚᱵ ᱨᱮᱜᱮ ᱠᱟᱹᱣᱰᱤ ᱞᱟᱜᱟᱣ ᱞᱮᱠᱷᱟᱡ ᱪᱟᱥ ᱠᱟᱛᱮᱫ ᱪᱤᱫ ᱯᱷᱟᱭᱫᱟ ᱛᱚᱵᱮ ᱦᱩᱭᱩᱜᱼᱟ ᱦᱳᱭᱥᱮ᱾
ᱦᱮᱸ ᱦᱮᱸ ᱟᱨᱚ ᱤᱭᱮ ᱦᱚᱲ ᱵᱷᱚᱨᱥᱟ ᱫᱚ ᱟᱻ ᱱᱤᱡᱮ ᱛᱮᱢᱟ ᱵᱟᱢ ᱫᱟᱲᱮᱭᱟᱜ ᱠᱟᱱᱟ ᱩᱱᱟᱹᱜ ᱢᱟ ᱟᱨ ᱱᱤᱡᱮᱛᱮ ᱫᱟᱲᱮᱭᱟᱜ ᱠᱷᱟᱡ ᱫᱚ ᱫᱚᱢᱮ ᱜᱮ ᱟᱜᱟᱜᱼᱟ᱾ ᱮ ᱩᱱᱟᱹᱜ ᱵᱟᱝ ᱞᱟᱜᱟᱜᱼᱟ ᱟᱫᱚ ᱩᱸ ᱩᱱᱟᱹᱜ ᱢᱟ ᱵᱟᱵᱚᱱ ᱫᱟᱲᱮᱭᱟᱜ ᱠᱷᱟᱡ ᱢᱟ ᱟᱨ ᱮᱢ ᱢᱟ ᱞᱟᱜᱟᱜ ᱜᱮᱭᱟ᱾ ᱛᱟᱦᱞᱮ ᱟᱫᱚ ᱩᱱ ᱥᱩᱢᱟᱹᱭ ᱫᱚ ᱤᱭᱟᱹ ᱫᱚ ᱵᱟᱝ ᱦᱩᱭᱩᱜᱼᱟ᱾ ᱮᱱᱛᱮ ᱡᱮ ᱥᱟᱨᱟᱫᱤᱱ ᱡᱩᱫᱤ ᱟᱢ ᱡᱚᱱᱢᱩᱱᱤ ᱥᱟᱛᱮᱫ ᱮᱢ ᱪᱟᱥ ᱮᱢ ᱨᱟᱠᱟᱵᱟ ᱛᱟᱦᱞᱮ ᱟᱫᱚ ᱚᱱᱟᱻ ᱪᱟᱥ ᱠᱟᱛᱮ ᱫᱚ ᱟᱫᱚ ᱛᱟᱭᱚᱢ ᱛᱮ ᱟᱵᱚᱣᱟᱜ ᱢᱤᱫᱴᱤ ᱡᱟᱦᱟᱸ ᱯᱨᱚᱯᱷᱤᱴ ᱵᱚᱱ ᱢᱮᱱᱫᱟ ᱚᱱᱟ ᱫᱚ ᱟᱫᱟ ᱩᱱ ᱫᱚ ᱩᱱᱟᱹᱜ ᱫᱚ ᱵᱟᱝ ᱦᱩᱭᱩᱜᱼᱟ᱾ ᱩᱱᱟᱹᱜ ᱫᱚ ᱚᱱᱮ ᱥᱚᱢᱟᱱ ᱥᱚᱢᱟᱱ ᱞᱮᱠᱟᱜᱤ ᱯᱟᱲᱟᱜᱼᱟ ᱩᱱᱫᱚ᱾
ᱦᱳᱭ ᱦᱳᱭ ᱟᱫᱚ ᱥᱩᱢᱟᱱ ᱥᱩᱢᱟᱱ ᱯᱟᱲᱟᱣ ᱞᱮᱱᱠᱷᱟᱡ ᱱᱟᱦᱟᱜ ᱠᱤᱨᱤᱧ ᱱᱚᱝᱠᱟ ᱤᱭᱟᱹ ᱛᱟᱦᱞᱮ ᱫᱚ ᱚᱱᱟ ᱠᱷᱟᱹᱞᱤ ᱵᱩᱥᱩᱵ ᱛᱮᱜᱮ ᱡᱟ ᱦᱩᱭᱩᱜ ᱛᱟᱵᱚᱱᱟ ᱟᱨ ᱚᱱᱟ ᱵᱩᱥᱩᱵ ᱛᱮ ᱫᱮ ᱛᱮ ᱫᱚ ᱱᱟᱦᱟᱜ ᱱᱮᱛᱟᱨ ᱢᱟ ᱵᱩᱥᱩᱵ ᱛᱮᱦᱚᱸ ᱵᱟᱵᱚᱱ ᱚᱲᱟᱜ ᱮᱜ ᱠᱟᱱ ᱡᱮ ᱚᱱᱟ ᱠᱟᱹᱢᱤ ᱨᱮᱵᱚᱱ ᱞᱟᱜᱟᱣ ᱫᱟᱲᱤᱭᱟᱜᱼᱟ ᱚᱱᱠᱟ ᱦᱳᱭ ᱥᱮ ᱾
ᱦᱮᱸ ᱟᱫᱚ ᱟᱪᱪᱷᱟ ᱩᱸ
ᱦᱩᱸ
ᱦᱮᱸ ᱟᱫᱚ ᱚᱱᱮ ᱚᱱᱟ ᱦᱚᱛᱮᱡ ᱛᱮᱜᱮ ᱦᱩᱸ ᱚᱱᱠᱟ ᱦᱩᱭᱩᱜ ᱠᱟᱱ ᱜᱮᱭᱟ ᱟᱫᱚ ᱮᱱᱛᱮ ᱨᱮᱦᱚᱸ ᱩᱸ
ᱦᱮᱸ ᱪᱟᱥ ᱠᱟᱹᱢᱤ ᱨᱮᱫᱚ ᱚᱱᱟ ᱠᱟᱱᱟ ᱜᱮᱭᱟ᱾ ᱚᱱᱟ ᱱᱤᱡᱮᱨ ᱚᱲᱟᱜ ᱨᱮᱱ ᱦᱚᱲ ᱚᱱᱟᱨᱮ ᱠᱷᱟᱴᱟᱣ ᱦᱩᱭᱩᱜ ᱜᱮᱭᱟ ᱟᱨ ᱵᱟᱠᱷᱟᱡ ᱫᱚ ᱮᱱᱛᱮᱱ ᱾ ᱟᱸ ᱪᱟᱥ ᱠᱟᱹᱢᱤ ᱨᱮᱫᱚ ᱮᱱᱛᱮᱱ ᱦᱚᱲ ᱵᱷᱚᱨᱥᱟ ᱫᱚᱻ ᱞᱟᱜᱟᱣ ᱠᱟᱛᱮᱫ ᱠᱟᱹᱢᱤ ᱫᱚ ᱚᱱᱟ ᱫᱚ ᱵᱟᱭ ᱜᱟᱱᱚᱜ ᱠᱟᱱᱟ ᱚᱱᱠᱟ ᱨᱚᱦᱚᱭ ᱥᱮ ᱢᱤᱜᱼᱵᱟᱨ ᱫᱚ ᱞᱟᱜᱟᱣ ᱜᱮ ᱦᱩᱸ